ᱦᱟᱞᱳ ᱦᱮᱸ ᱦᱳᱭ ᱡᱚᱦᱟᱨ ᱜᱮ ᱾
ᱪᱮᱫ ᱵᱟᱨᱮᱛᱮ ᱜᱚᱞᱯᱷᱚ ᱞᱮᱠᱷᱟᱱ ᱢᱤᱫᱴᱤᱡ ᱵᱷᱟᱜᱮ ᱠᱚᱜᱼᱟ ᱾
ᱦᱮᱸ ᱾
ᱤᱧ ᱪᱮᱫ ᱵᱟᱨᱮᱛᱮ ᱜᱚᱞᱯᱚ ᱞᱮᱠᱷᱟᱱ ᱵᱷᱟᱜᱮ ᱠᱚᱜᱼᱟ᱾
ᱦᱩᱸ ᱦᱚᱲᱢᱚ ᱡᱤᱶᱤ ᱵᱟᱲᱮ ᱠᱟᱹᱴᱤᱡ ᱜᱚᱞᱯᱚ ᱭᱟᱞᱟᱝ ᱛᱟᱞᱮ?
ᱦᱳᱭ, ᱦᱩᱸ ᱪᱮᱫ ᱠᱚ ᱢᱮᱱᱟ ᱮᱜ ᱯᱟᱹᱦᱤᱞ ᱦᱚᱲ ᱟᱨ ᱱᱮᱛᱟᱨ ᱦᱚᱲ ᱢᱟᱱᱮ ᱪᱤᱠᱟᱹᱛᱮ ᱩᱱᱟᱜ ᱢᱟᱱᱮ ᱩᱜᱼᱼ ᱵᱮ ᱢᱟᱱᱮ ᱛᱚᱞ ᱛᱚᱯᱛ ᱦᱩᱭ ᱱᱟ ᱢᱟᱱᱮ ᱡᱟᱦᱟᱸ ᱫᱚᱠᱚ ᱞᱟᱹᱭᱟᱼᱼ ᱵᱷᱟᱜᱮ ᱵᱟᱹᱲᱤᱡ ᱫᱤᱠ ᱥᱮᱫ ᱛᱮ᱾
ᱦᱮᱸ ᱴᱷᱤᱠ ᱮᱢ ᱟᱨ ᱦᱮᱸ ᱞᱟᱦᱟᱛᱮᱱ ᱦᱚᱲ ᱫᱚ ᱞᱟᱹᱭ ᱞᱮᱠᱷᱟᱱ ᱫᱚ ᱮᱸᱼᱼ ᱟᱹᱰᱤ ᱫᱤᱱ ᱠᱚ ᱵᱟᱧᱪᱟᱜ ᱠᱟᱱ ᱛᱟᱦᱮᱸᱱᱟ ᱦᱮᱸ᱾
ᱦᱳᱭ ᱦᱳᱭ,
ᱟᱨ ᱱᱮᱛᱟᱨ ᱨᱮᱫᱚᱼᱼ ᱵᱮᱥᱤᱨ ᱵᱷᱟᱜᱽ ᱜᱮ ᱩᱱᱟᱹᱜ ᱫᱚ ᱵᱟᱝᱠᱚ ᱵᱟᱧᱪᱟᱜ ᱠᱟᱱᱟ ᱦᱟᱸᱜ ᱢᱟᱱᱮ ᱟᱹᱰᱤ ᱪᱟᱬ ᱜᱮ ᱱᱟᱜ ᱜᱚᱡᱚᱜ ᱠᱟᱱᱟ ᱡᱟᱦᱟᱱᱟᱜ ᱛᱮᱜᱮ ᱚᱱᱟ ᱫᱚ ᱨᱳᱜᱽ ᱠᱟᱨᱚᱱ ᱛᱮᱦᱚᱸ ᱦᱩᱭ ᱫᱟᱲᱮᱜᱼᱟ ᱟᱨ ᱦᱩᱭᱩᱜ ᱠᱟᱱᱟ ᱮᱠᱥᱤᱰᱮᱱ
ᱦᱳᱭ ᱦᱳᱭ,
ᱱᱠᱷᱟᱱ ᱫᱚ ᱚᱱᱟ ᱫᱚ ᱦᱟᱸᱜ ᱵᱟᱵᱚᱱ ᱞᱟᱹᱭ ᱫᱟᱲᱮᱜᱼᱟ ᱥᱮ ᱵᱷᱚᱵᱤᱥᱚᱛ ᱛᱤᱨ ᱨᱮ ᱦᱟᱸᱜ ᱪᱤᱠᱟᱹ ᱜᱚᱫᱚᱜ- ᱟ ᱴᱷᱤᱠ ᱵᱟᱹᱱᱩᱜᱼᱟ᱾ ᱚᱱᱟ ᱢᱟ ᱠᱟᱱ ᱜᱮ ᱟᱨ ᱦᱩᱭᱩᱜ ᱠᱟᱱᱟ ᱞᱟᱦᱟ ᱛᱮᱫᱚ ᱚᱱᱠᱟ ᱦᱟᱲᱟᱢ ᱵᱩᱲᱦᱤ ᱠᱚ ᱟᱹᱰᱤ ᱫᱤᱱ ᱠᱚ ᱵᱟᱧᱪᱟᱜ ᱠᱟᱱ ᱛᱟᱦᱮᱸ ᱠᱤᱱᱛᱩ ᱱᱮᱛᱟᱨ ᱫᱚ ᱚᱱᱮᱼᱼ ᱦᱮᱸᱻ
ᱨᱳᱜᱽ ᱟᱡᱟᱨ ᱨᱮᱠᱚ ᱧᱩᱨᱩᱜ ᱠᱟᱱᱟ ᱠᱚ ᱟᱨ ᱞᱟᱦᱟ ᱢᱟ ᱩᱱᱟᱹᱜ ᱨᱳᱜᱽ ᱟᱡᱟᱨ ᱠᱚ ᱵᱟᱝ ᱧᱟᱢᱮᱫ ᱠᱚ ᱛᱟᱦᱮᱸᱫ᱾
ᱦᱮᱸ ᱟᱨ ᱠᱤᱪᱷᱩ ᱫᱤᱱ ᱞᱟᱦᱟ ᱡᱮᱢᱚᱱ ᱚᱱᱮᱼᱼ ᱚᱱᱮ ᱤᱭᱟ ᱛᱟᱵᱱᱟ ᱠᱳᱨᱳᱱᱟ ᱵᱷᱟᱭᱨᱥ, ᱚᱱᱟ ᱯᱚᱨᱮ ᱠᱷᱚᱱᱟᱜ ᱫᱚ ᱟᱨᱚ ᱧᱮᱞᱚᱜ ᱠᱟᱱᱟ ᱵᱤᱥᱤᱨ ᱵᱷᱟᱜᱽ ᱦᱟᱨᱴ ᱮᱴᱮᱠ ᱠᱚ ᱫᱚᱢᱮ ᱦᱩᱭᱩᱜ ᱠᱟᱱ
ᱦᱳᱭ ᱦᱳᱭ,
ᱵᱷᱮᱠᱥᱤᱱ ᱤᱭᱟᱹ ᱠᱟᱱᱛ ᱜᱮᱭᱟ ᱢᱟᱱᱮ ᱡᱚᱛᱚ ᱨᱮᱜᱮ ᱯᱚᱨᱤ ᱵᱚᱨᱛᱚᱱᱚᱜ ᱠᱟᱱ ᱛᱟᱵᱚᱱᱟ ᱡᱩᱫᱤ ᱵᱚᱱ ᱞᱟᱹᱭᱟ ᱡᱮ ᱡᱮᱢᱚᱱᱼᱼ ᱱᱮᱛᱟᱨ ᱨᱮ ᱯᱞᱴᱨᱤ ᱡᱤᱞ ᱡᱟᱦᱟᱸ ᱵᱚᱱ ᱡᱚᱢ ᱫᱟ᱾
ᱦᱳᱭ᱾
ᱚᱱᱟ ᱫᱚ ᱦᱟᱸᱜ ᱟᱹᱰᱤ ᱤᱭᱟᱹ ᱠᱟᱛᱮᱫ ᱠᱚ ᱤᱭᱟᱹᱭ ᱫᱟ ᱥᱮ ᱢᱟᱱᱮ ᱩᱱᱠᱩ ᱡᱟᱦᱟᱸᱭ ᱠᱚ ᱩᱱᱠᱩ ᱵᱮᱵᱥᱟ ᱦᱚᱲ ᱡᱟᱦᱟᱸᱭ ᱵᱮᱵᱥᱟᱭ ᱫᱟᱠᱚ ᱠᱩ ᱪᱤᱠᱟᱛᱮ ᱛᱟᱲᱟ ᱛᱟᱲᱤ ᱯᱳᱚᱞᱴᱨᱤ ᱤᱭᱟᱹ ᱠᱚ ᱞᱟᱜᱟᱜᱼᱟ ᱦᱟᱨᱟ ᱠᱚ ᱞᱟᱜᱟᱜᱼᱟ ᱛᱟᱨᱯᱚᱨ ᱟᱠᱷᱨᱤᱧ ᱠᱚ ᱞᱟᱜᱟᱜᱼᱟ ᱩᱱᱠᱩ ᱫᱚ ᱟᱠᱚᱣᱟᱜ ᱴᱟᱠᱟ ᱠᱷᱟᱹᱛᱤᱨ ᱠᱚ ᱤᱭᱟᱹᱭ ᱫᱟ ᱛᱟᱲᱟ ᱛᱟᱲᱤ ᱯᱚᱫᱽᱫᱷᱚᱛᱤ ᱠᱚ ᱤᱭᱟᱹ ᱜᱚᱜ ᱠᱟᱱᱟ ᱚᱱᱮ ᱡᱟᱦᱟᱸ ᱫᱚ ᱠᱚ ᱞᱟᱹᱭᱟ ᱡᱮ ᱚᱱᱟ ᱫᱚ ᱥᱚᱴ ᱠᱷᱴ ᱛᱮᱠᱚ ᱤᱭᱟᱹ ᱜᱚᱜ ᱠᱟᱜ ᱠᱟᱱᱟ ᱡᱟᱦᱟᱸ ᱥᱚᱴ ᱠᱷᱟᱴ ᱛᱮ ᱵᱮᱥᱤ ᱴᱟᱠᱟ ᱠᱟᱢᱟᱣ᱾ ᱠᱟᱛᱮᱫ ᱠᱚ ᱵᱷᱮᱠᱥᱤᱱ ᱮᱢ ᱠᱟᱛᱮᱫ ᱠᱚᱠᱚ ᱦᱟᱞᱟᱭᱮᱫ ᱠᱚᱣᱟ ᱟᱨ ᱠᱚ ᱟᱠᱷᱨᱤᱧᱮᱫ ᱠᱚᱣᱟ᱾ ᱟᱨ ᱚᱱᱟᱜᱮ ᱟᱵᱚᱣᱟᱜ ᱟᱵᱚ ᱵᱚᱱ ᱡᱚᱢᱮᱫ ᱠᱚᱣᱟ ᱟᱨ ᱟᱵᱚᱣᱟᱜ ᱦᱚᱲᱢᱚ ᱨᱮ ᱯᱨᱚᱵᱷᱟᱵ ᱮᱼᱼ ᱤᱭᱟᱹᱭ ᱫᱟ ᱥᱨᱤᱥᱴᱤᱫᱟᱭ ᱤᱱᱟᱹ ᱠᱚ ᱠᱷᱟᱹᱛᱤᱨ ᱦᱚᱸ ᱞᱟᱹᱭ ᱜᱟᱱᱚᱜᱼᱟ᱾ ᱤᱱᱟᱹ ᱠᱷᱟᱹᱛᱤᱨ ᱦᱚᱸ ᱞᱟᱹᱭ ᱜᱟᱱᱚᱜᱼᱟ᱾
ᱟᱨ ᱡᱮᱢᱚᱱ ᱮᱜ ᱞᱟᱦᱟ ᱛᱮᱫᱚ, ᱞᱟᱦᱟ ᱛᱮᱫᱚ ᱦᱳᱭᱳᱜ ᱠᱟᱱᱟ ᱞᱟᱦᱟ ᱛᱮᱨᱮᱱ ᱦᱚᱲ ᱫᱚ, ᱟᱲᱟ ᱥᱟᱠᱟᱢ ᱠᱚ ᱵᱮᱥᱤ ᱠᱚ ᱡᱚᱢ ᱛᱟᱦᱮᱸᱫᱼᱟ, ᱚᱱᱟ ᱦᱚᱸ ᱮᱜ ᱠᱚᱢ ᱠᱷᱳᱞ ᱥᱟᱨ ᱟᱛᱮᱜ, ᱚᱱᱟ ᱠᱚᱠᱚ ᱡᱚᱢ ᱛᱟᱦᱮᱸᱜ ᱟᱠᱚ᱾
ᱦᱮᱸ ᱦᱮᱸᱻ᱾
ᱟᱨ ᱱᱮᱛᱟᱨ ᱨᱮᱱ ᱦᱚᱲ ᱫᱚ ᱡᱮᱢᱚᱱ ᱮᱸᱜ ᱠᱷᱟᱹᱞᱤ ᱠᱤᱨᱤᱧ ᱠᱤᱨᱤᱧ, ᱡᱤᱱᱤᱥ ᱜᱮᱠᱚ ᱡᱚᱢ ᱫᱟᱠᱚ᱾ ᱟᱨ ᱟᱨ ᱦᱳᱭᱳᱜ ᱠᱟᱱᱟ ᱥᱟᱨ ᱨᱮ ᱮᱢ, ᱥᱟᱨ ᱠᱚᱛᱮ ᱡᱮᱛᱷᱟ ᱫᱚᱵᱚᱱ ᱪᱟᱥᱮᱼᱟ, ᱚᱱᱟ ᱠᱚ ᱵᱤᱥᱤ ᱠᱚ ᱡᱚᱢᱮᱼᱟ ᱠᱚ᱾
ᱦᱮᱸ᱾ ᱚᱱᱟ ᱦᱚᱸ ᱵᱷᱟᱜᱤ ᱯᱚᱭᱮᱱᱴ ᱜᱮᱵᱮᱱ ᱞᱟᱹᱭ ᱠᱟᱫᱟ, ᱦᱟᱸᱜ ᱚᱱᱛᱮ ᱡᱮᱢᱚᱱ ᱟᱲᱟᱜ ᱠᱚ ᱮᱠᱷᱚᱱ ᱫᱚ ᱩᱱᱟᱹᱜ ᱫᱚ ᱦᱟᱸᱜ ᱵᱟᱝ ᱠᱚ ᱤᱭᱟᱹᱭ ᱫᱟ᱾ ᱠᱷᱟᱹᱞᱤ ᱡᱟᱦᱟᱱᱟᱜ ᱢᱟᱱᱮ ᱤᱭᱟᱹ ᱜᱮ᱾ ᱵᱮᱥᱤ ᱵᱚᱱ ᱪᱟᱞᱟᱜ ᱠᱟᱱᱟ, ᱦᱟᱱᱮ ᱤᱭᱟᱹ ᱠᱚ ᱡᱤᱞ ᱠᱚ᱾ ᱛᱟᱨᱯᱚᱨ ᱦᱳᱭᱳᱜ ᱠᱟᱱᱟ ᱵᱟᱭᱨᱮ ᱨᱮᱱᱟᱜ ᱡᱤᱱᱤᱥ ᱠᱚ, ᱡᱮᱢᱚᱱ ᱦᱳᱭᱳᱜ ᱠᱟᱱᱟ, ᱚᱱᱮ ᱦᱩᱸ ᱵᱤᱠᱮᱞ ᱵᱮᱲᱟ ᱦᱚᱭᱛᱳ ᱯᱨᱟᱭ ᱜᱮᱵᱚᱱ ᱡᱚᱢ ᱛᱟᱦᱮᱱᱟ ᱡᱟᱦᱟᱸ ᱠᱚ ᱢᱮᱛᱟᱜᱼᱟ, ᱪᱚᱯ ᱤᱭᱟᱹ ᱥᱩᱱᱩᱢ ᱡᱤᱱᱤᱥ ᱨᱮᱱᱟᱜ᱾ ᱚᱱᱟ ᱠᱚᱦᱚᱸ ᱠᱟᱹᱴᱤᱡ ᱯᱨᱚᱵᱷᱟᱵᱮ ᱮᱢᱟᱜ ᱠᱟᱱᱟ, ᱟᱵᱚᱣᱟᱜ ᱦᱚᱲᱢᱚ ᱨᱮ ᱡᱟᱦᱟᱸ ᱫᱚᱢᱮ ᱠᱷᱚᱛᱤᱭ ᱫᱟ᱾ ᱟᱨ ᱞᱟᱦᱟ ᱛᱮ ᱦᱟᱸᱜ ᱡᱟᱦᱟ ᱚᱱᱠᱟ ᱫᱚ ᱩᱱᱟᱹᱜ ᱫᱚ ᱦᱟᱸᱜ ᱵᱟᱵᱚᱱ ᱡᱚᱢ ᱛᱟᱦᱮᱱᱟ, ᱞᱟᱦᱟ ᱛᱮᱫᱚ ᱵᱚᱞᱛᱮ ᱜᱮᱞᱮ ᱟᱵᱚ ᱫᱚ ᱦᱟᱸᱜ ᱨᱮᱸᱜᱮ ᱧᱚᱜ ᱜᱮᱵᱚᱱ ᱛᱟᱦᱮᱸ, ᱛᱟᱦᱮᱸ ᱠᱟᱱᱟ ᱛᱚᱠᱷᱚᱱ᱾
ᱦᱮᱸ ᱟᱨ ᱡᱮᱢᱚᱱ ᱞᱟᱦᱟ ᱛᱮᱫᱚ ᱡᱮᱢᱚᱱ ᱮᱸ ᱥᱩᱱᱩᱢ ᱠᱚᱨᱮ ᱦᱚᱸ, ᱩᱱᱟᱹᱜ ᱩᱛᱩ ᱠᱟᱛᱮᱜ ᱵᱟᱝ ᱠᱚ ᱡᱚᱢ ᱛᱟᱦᱮᱸ ᱠᱚ᱾
ᱦᱮᱸ ᱦᱮᱸ, ᱟᱪᱪᱷᱟ ᱟᱵᱮᱱ ᱵᱮᱱ ᱟᱸᱡᱚᱢ ᱵᱟᱲᱟ ᱠᱟᱫᱟ ᱥᱮ? ᱦᱮᱸ ᱦᱮᱸ, ᱟᱪᱪᱷᱟ ᱢᱤᱫᱴᱟᱝ ᱠᱟᱛᱷᱟ ᱞᱤᱧ ᱞᱟᱹᱭ ᱫᱟ, ᱟᱪᱪᱷᱟ ᱟᱸᱡᱚᱢ ᱵᱟᱲᱟ ᱟᱠᱟᱫᱟ ᱵᱮᱱ ᱥᱮ? ᱵᱟᱝ ᱚᱱᱟ ᱫᱚ ᱵᱟᱹᱞᱤᱧ ᱵᱟᱲᱟᱭᱟ, ᱢᱟᱱᱮ ᱞᱟᱦᱟᱛᱮᱱ ᱦᱚᱲ ᱠᱚ ᱫᱟᱜ ᱢᱟᱹᱲᱤ ᱫᱚ ᱫᱟᱜ ᱢᱟᱹᱲᱤ ᱜᱮᱠᱚ ᱡᱚᱢᱮᱫ ᱛᱟᱦᱮᱸᱱᱟ ᱚᱱᱟ ᱥᱟᱶᱛᱮ ᱟᱨᱚ, ᱜᱩᱦᱩᱢ ᱨᱮᱱᱟᱜ ᱠᱚ ᱫᱟᱜ ᱢᱲᱤᱭᱮᱫ ᱛᱟᱦᱮᱸᱱᱟ, ᱚᱱᱟ ᱵᱮᱱ ᱟᱸᱡᱚᱢ ᱠᱟᱫᱟ?
ᱦᱮᱸ ᱟᱸᱡᱚᱢ ᱠᱟᱜᱼᱟ ᱞᱤᱧ, ᱜᱩᱦᱩᱢ ᱛᱟᱯᱚᱨᱮ ᱡᱚᱱᱰᱨᱟ᱾
ᱦᱮᱸᱻ ᱦᱮᱸᱻ ᱦᱮᱸᱻ, ᱮᱢᱚᱱ ᱩᱱᱟᱹᱜ ᱜᱮ ᱨᱮᱸᱜᱮᱡ ᱵᱚᱱ ᱛᱟᱦᱮᱸ ᱠᱟᱱᱟ᱾
ᱢᱟᱱᱮ ᱩᱱᱟᱹᱜ ᱜᱮ ᱨᱮᱸᱜᱮᱡ ᱵᱚᱱ ᱛᱟᱦᱮᱸ ᱠᱟᱱᱟ᱾
ᱦᱳᱭᱻ ᱦᱳᱭ᱾
ᱴᱷᱟᱶ ᱱᱮᱛᱟᱨ ᱢᱟ ᱛᱟᱣ ᱵᱚᱦᱩᱛ ᱵᱚᱱ ᱞᱟᱦᱟ ᱠᱟᱱᱟ, ᱟᱨ ᱮᱸ ᱵᱚᱦᱩᱛ ᱵᱚᱱ ᱞᱟᱦᱟᱣ ᱠᱟᱱᱟ, ᱟᱨᱚ ᱞᱟᱦᱟ ᱨᱮᱱᱟᱜ ᱦᱚᱸ ᱵᱟᱹᱠᱤ ᱢᱮᱱᱟᱜ ᱛᱟᱵᱚᱱᱟ᱾ ᱮᱢᱚᱱ ᱦᱚᱸ ᱵᱟᱝ ᱫᱚᱢᱮ ᱵᱚᱱ ᱞᱟᱦᱟᱣ ᱠᱟᱱᱟ, ᱥᱮᱭ ᱢᱤᱫ ᱠᱟᱹᱴᱤᱡ ᱵᱚᱱ ᱞᱟᱦᱟ ᱠᱟᱱᱟ᱾
ᱦᱳᱭᱻ ᱦᱳᱭ᱾
ᱟᱨ ᱞᱟᱹᱭ ᱞᱮᱠᱷᱟᱱ ᱫᱚ, ᱱᱮᱛᱟᱨ ᱡᱩᱫᱤ ᱟᱛᱩ ᱠᱚᱨᱮᱢ ᱧᱮᱞᱼᱟ ᱛᱟᱣ ᱧᱮᱞ ᱢᱮ ᱦᱟᱥᱟ ᱚᱲᱟᱜ ᱫᱚ ᱢᱮᱱᱟᱜ ᱜᱮᱭᱟ ᱱᱤᱭᱟᱹ ᱡᱩᱜᱽ ᱨᱮᱦᱚᱸ᱾ ᱢᱟᱱᱮ ᱯᱨᱟᱭ ᱵᱮᱥᱤᱜ ᱜᱮ, ᱦᱟᱥᱟ ᱚᱲᱟᱜ ᱢᱮᱱᱟᱜᱼᱟ ᱮᱢᱚᱱ ᱢᱮᱱᱟᱜᱼᱟ ᱡᱮ ᱳᱭ ᱢᱮᱴᱟᱱ ᱟᱛᱩ ᱨᱮ ᱥᱟᱵ ᱠᱟᱜ ᱢᱮ ᱳᱭ ᱯᱤᱭᱟ ᱯᱩᱱᱭᱟ ᱚᱱᱠᱟᱜᱮ ᱤᱭᱟᱹ ᱫᱚ, ᱢᱟᱱᱮ ᱮᱢᱱᱤ ᱫᱟᱞᱟᱱ, ᱯᱟᱠᱟ ᱚᱲᱟᱜ ᱡᱟᱦᱟᱸ
ᱦᱳᱭᱻ ᱦᱳᱭᱻ᱾
ᱦᱮᱸ ᱱᱤᱛᱚᱜ ᱦᱚᱸ ᱟᱹᱣᱨᱤ ᱵᱚᱱ, ᱤᱭᱟᱹ ᱫᱟᱲᱮᱭᱟᱜᱼᱟ ᱠᱤᱱᱛᱩ ᱟᱫᱚ᱾ ᱦᱮᱸ ᱤᱱᱟᱹ ᱠᱚᱜᱮ᱾ ᱟᱪᱪᱷᱟ ᱟᱨ ᱦᱮᱸ, ᱚᱱᱮ ᱡᱮᱢᱚᱱ ᱵᱚᱱ ᱞᱟᱹᱭ ᱦᱳᱭ ᱮᱱᱟ, ᱚᱱᱟ ᱤᱭᱟᱹ ᱥᱚᱦᱚᱨ ᱵᱟᱡᱟᱨᱤᱧ ᱞᱟᱹᱭᱮᱫ ᱛᱟᱦᱮᱸ᱾
ᱦᱩᱸ,
ᱟᱪᱪᱷᱟ ᱚᱱᱮ ᱡᱟᱦᱟᱸ ᱟᱵᱚ ᱥᱚᱦᱚᱨ ᱨᱮ ᱚᱱᱟ ᱤᱭᱟᱹ ᱱᱚᱰᱮ ᱟᱵᱚ ᱫᱚ ᱥᱚᱦᱚᱨ ᱨᱮᱵᱩᱱ ᱛᱟᱦᱮᱱ ᱠᱟᱱᱟ ᱛᱚ
ᱦᱩᱸ
ᱛᱟᱦᱞᱮ ᱟᱨ ᱤᱭᱟᱹ ᱨᱮ ᱵᱟᱵᱚᱱ ᱛᱟᱦᱮᱱ ᱠᱟᱱᱟ ᱟᱹᱛᱩ ᱠᱚ ᱵᱟᱹᱜᱤ ᱠᱟᱛᱮ ᱥᱚᱦᱚᱨ ᱨᱮᱵᱚᱱ ᱛᱟᱦᱮᱱ ᱛᱟᱦᱮᱱ ᱠᱟᱱᱟ ᱛᱚ ᱚᱱᱟ ᱫᱚ ᱵᱷᱟᱜᱮ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱ ᱛᱟᱵᱚᱱᱟ ᱟᱵᱚᱣᱟᱜ ᱤᱭᱟᱹ ᱡᱮᱦᱮᱛᱩ ᱟᱵᱚᱣᱟᱜ ᱟᱛᱳ ᱨᱮᱱ ᱠᱟᱱᱟ ᱵᱚᱱ ᱟᱨ ᱮᱸ ᱮᱸ ᱵᱟᱭᱨᱮ ᱨᱮᱵᱚᱱ ᱛᱟᱦᱮᱱ ᱠᱟᱱᱟ ᱟᱹᱛᱩ ᱵᱟᱹᱜᱤ ᱠᱟᱛᱮᱜ ᱛᱟᱨᱯᱚᱨ ᱦᱩᱭᱩᱜ ᱠᱟᱱᱟ ᱠᱤᱪᱷᱩ ᱜᱩᱞᱳ ᱦᱮᱸ ᱥᱚᱝᱥᱠᱨᱤ ᱥᱚᱝᱥᱠᱨᱤᱛᱤ ᱫᱚ ᱟᱨ ᱰᱮᱞᱤ ᱫᱚ ᱦᱟᱸᱜ ᱚᱲᱟᱜ ᱫᱚ ᱵᱟᱵᱚᱱ ᱥᱮᱱ ᱫᱟᱲᱮᱭᱟᱜ ᱠᱟᱱᱟ ᱥᱮ ᱡᱟᱦᱟᱱᱟᱜ ᱦᱳᱭᱛᱳ ᱡᱮᱢᱚᱱ ᱮ ᱟᱹᱵᱤᱱ ᱜᱮ ᱡᱮᱢᱚᱱ ᱠᱚᱞᱮᱡᱽ ᱵᱤᱱ ᱯᱟᱲᱦᱟᱜ ᱠᱟᱱᱟ᱾ ᱨᱮ ᱯᱚᱨ ᱡᱩᱫᱤ ᱯᱟᱸᱲᱦᱟ ᱜᱮ ᱥᱟᱵ ᱠᱟᱜ ᱵᱮᱱ᱾ ᱵᱟᱦᱟ ᱜᱮ ᱦᱩᱭᱩᱜ ᱠᱟᱱᱟ ᱟᱨ ᱟᱵᱤᱱᱟᱜ ᱮᱠᱡᱟᱢ ᱦᱚᱸ ᱪᱟᱹᱞᱩᱜ ᱠᱟᱱᱟ ᱛᱟᱦᱚᱞᱮ ᱠᱷᱟᱱ ᱵᱟᱵᱮᱱ ᱥᱮᱱ ᱞᱮᱱᱟ ᱮᱠᱡᱟᱢ ᱵᱟᱹᱜᱤ ᱠᱟᱛᱮᱫ ᱫᱚ ᱦᱟᱸᱜ, ᱚᱱᱟ ᱦᱚᱸ ᱞᱟᱹᱠᱛᱤ ᱠᱟᱱ ᱜᱮᱭᱟ, ᱵᱚᱞᱮ ᱚᱱᱟ ᱠᱚᱜᱮ ᱠᱟᱹᱴᱤᱡ ᱤᱭᱟᱹ ᱯᱟᱲᱟᱜ ᱜᱮ᱾ ᱚᱱᱟ ᱡᱮ ᱚᱸᱰᱮ ᱵᱮᱱ ᱢᱤᱥ ᱠᱮᱫᱟ ᱛᱟᱦᱚᱞᱮ ᱛᱟᱦᱚᱞᱮ ᱚᱱᱟ ᱠᱚ ᱵᱟᱨᱮᱛᱮ ᱪᱮᱫ ᱵᱮᱱ ᱞᱟᱹᱭᱟ ᱟᱵᱮᱱ?
ᱟᱹᱞᱤᱧ ᱫᱚᱞᱤᱧ ᱞᱟᱹᱭᱟ ᱡᱮ ᱦᱟᱱᱮ ᱫᱚᱲᱠᱟᱨ ᱞᱟᱹᱜᱤᱫ ᱫᱚ ᱱᱤᱦᱟᱹᱛ ᱜᱮ ᱪᱟᱞᱟᱜ ᱞᱟᱜᱟᱜᱼᱟ ᱥᱮ ᱱᱤᱦᱟᱹᱛ ᱜᱮ ᱛᱟᱸᱦᱮᱱ ᱞᱟᱜᱟᱜᱼᱟ᱾ ᱡᱮᱢᱚᱱ ᱟᱵᱚ ᱱᱚᱣᱟ ᱠᱚ ᱵᱟᱝ ᱵᱚᱱ ᱮᱸᱜ ᱱᱚᱣᱟ ᱠᱚ ᱵᱟᱝᱵᱚᱱ ᱠᱚᱨᱟᱣ ᱞᱮᱠᱷᱟᱱ ᱟᱵᱚ ᱢᱟ ᱞᱟᱦᱟ ᱥᱮᱫ ᱦᱚᱸ ᱵᱟᱝᱵᱚᱱ ᱥᱮᱱ ᱫᱟᱲᱮᱭᱟᱜᱼᱟ᱾ ᱡᱚᱠᱷᱚᱱ ᱱᱚᱣᱟ ᱡᱚᱠᱷᱚᱱ ᱱᱚᱣᱟ ᱠᱚ ᱵᱟᱝ ᱛᱟᱸᱦᱮᱱ ᱛᱟᱵᱚᱱᱟ ᱱᱚᱰᱮ ᱢᱮᱱᱟᱜ ᱵᱚᱱᱟ ᱥᱟᱵ ᱠᱟᱜ ᱵᱤᱱ ᱱᱤᱛᱚᱜ ᱱᱚᱸᱰᱮ ᱡᱩᱫᱤ ᱠᱳᱱᱳ ᱫᱚᱨᱠᱟᱨ ᱵᱟᱝ ᱛᱟᱦᱮᱱᱟ ᱱᱤᱛᱚᱜ, ᱛᱟᱦᱚᱞᱮ ᱱᱤᱛᱚᱜ ᱫᱚ ᱟᱵᱚ ᱚᱲᱟᱜ ᱨᱮ ᱡᱟᱸᱦᱟᱱᱟᱜ ᱦᱩᱭ ᱞᱮᱱᱠᱷᱟᱱ ᱪᱟᱞᱟᱣ ᱫᱟᱲᱮᱭᱟᱜᱼᱟ ᱵᱚᱱ᱾ ᱟᱨ ᱡᱚᱠᱷᱚᱱ ᱟᱨ ᱡᱚᱠᱷᱚᱱ ᱚᱱᱠᱟ ᱱᱟᱜᱷ ᱦᱳᱭᱳᱜᱼᱟ ᱩᱱᱫᱚ ᱢᱟᱱᱮ ᱟᱵᱚ ᱫᱚ ᱡᱟᱦᱟᱸ ᱛᱤᱱᱟᱹᱜ ᱜᱮ ᱪᱟᱞᱟᱣ ᱨᱮᱱᱟᱜ ᱵᱟᱫ ᱵᱟᱫᱫᱷᱚᱛᱟ ᱢᱩᱞᱚᱠ ᱦᱩᱭ ᱦᱚᱪᱚᱱᱤᱡ ᱥᱮ ᱚᱱᱟ ᱫᱚ ᱵᱟᱵᱚᱱ ᱥᱮᱱ ᱫᱟᱲᱮᱭᱟᱜ ᱟ ᱥᱮ᱾ ᱱᱚᱣᱟ ᱫᱚ ᱟᱨ ᱨᱩᱣᱟᱹᱲ ᱠᱟᱛᱮᱜ ᱫᱚ ᱵᱟᱝᱵᱚᱱ ᱧᱟᱢᱟ ᱫᱚᱦᱲᱟ ᱵᱟᱨ ᱫᱚ ᱡᱟᱦᱟᱸ ᱪᱟᱞᱟᱜᱼᱟ᱾
ᱦᱮᱸ ᱦᱮᱸ ᱴᱷᱤᱠ ᱜᱮ᱾
ᱟᱪᱪᱷᱟ ᱱᱚᱜᱼᱚᱭ ᱡᱮᱢᱚᱱ ᱟᱵᱮᱱᱟᱜ ᱧᱩᱛᱩᱢ ᱢᱟᱱᱮ ᱡᱟᱦᱟᱸᱭ ᱪᱤᱱᱛᱟᱹ ᱫᱷᱟᱨᱟ ᱛᱟᱵᱮᱱ ᱦᱮᱸ ᱱᱤᱛᱚᱜ ᱫᱚ ᱠᱟᱹᱴᱤᱡ ᱱᱤᱛᱚᱜ ᱫᱚ ᱟᱵᱮᱱ ᱫᱚ ᱱᱤᱥᱪᱳᱭ ᱵᱮᱱ ᱥᱤᱠᱠᱷᱤᱛᱚ ᱜᱮᱭᱟ ᱢᱟᱱᱮ ᱥᱤᱠᱠᱷᱤᱛᱚ ᱜᱮᱵᱮᱱ ᱢᱟᱱᱟᱜ ᱱᱤᱛᱚᱜ ᱫᱚ᱾ ᱡᱮᱦᱮᱛᱩ ᱩᱱᱟᱹᱜ ᱵᱮᱱ ᱯᱟᱲᱦᱟᱣ ᱟᱠᱟᱫᱟ ᱟᱨ ᱱᱤᱛᱚᱜ ᱫᱚ ᱵᱩᱡᱽ ᱦᱚᱸ ᱢᱮᱱᱟᱜ ᱛᱟᱵᱮᱱᱟ ᱦᱳᱭ ᱥᱮ
ᱦᱩᱸ
ᱮᱸ-ᱯᱚᱨ ᱡᱩᱫᱤ ᱱᱤᱭᱟᱹ ᱜᱮ ᱡᱩᱫᱤ ᱟᱵᱮᱱ ᱟᱹᱛᱩ ᱴᱚᱞᱟ ᱨᱮᱵᱮᱱ ᱛᱟᱦᱮᱸ ᱠᱚᱜᱼᱟ᱾ ᱟᱨ ᱡᱩᱫᱤ ᱵᱟᱵᱮᱱ ᱯᱟᱲᱦᱟᱣ ᱠᱟᱜ ᱠᱮᱭᱟ ᱢᱟᱱᱮ ᱛᱚᱠᱷᱚᱱ ᱪᱮᱫ ᱞᱮᱠᱟ ᱡᱤᱱᱤᱥᱴᱟᱜ ᱦᱳᱭ ᱠᱚᱜᱼᱟ ᱢᱟᱱᱮ ᱱᱤᱛᱚᱜ ᱡᱟᱦᱟᱸ ᱞᱮᱠᱟ ᱟᱨ ᱛᱚᱠᱷᱚᱱ ᱵᱩᱡᱽ ᱫᱟᱲᱮᱭᱟ ᱫᱟ ᱵᱤᱱ ᱥᱮ ᱵᱟᱝ ᱡᱟᱸᱦᱟᱞᱤᱧ ᱡᱟᱦᱟᱧ ᱞᱟᱹᱭ ᱪᱚ ᱠᱮᱫᱟ᱾ ᱢᱟᱱᱮ ᱡᱩᱫᱤ ᱵᱟᱵᱮᱱ ᱯᱟᱲᱦᱟᱣ ᱠᱟᱜ ᱠᱮᱭᱟ᱾ ᱠᱚᱞᱮᱡᱽ ᱠᱚ ᱵᱟᱵᱮᱱ ᱠᱚᱨᱟᱣ ᱠᱟᱫ ᱠᱮᱭᱟ, ᱤᱥᱠᱩᱞ ᱠᱚ ᱵᱟᱵᱮᱱ ᱯᱟᱲᱦᱟᱣ ᱠᱟᱫ ᱠᱮᱭᱟ ᱢᱟᱱᱮ ᱚᱲᱟᱜ ᱨᱮᱜᱮ ᱵᱮᱱ ᱛᱟᱦᱮᱸ ᱠᱚᱜᱼᱟ᱾ ᱡᱟᱦᱟᱸ ᱫᱚ ᱞᱟᱦᱟᱛᱮᱱ ᱠᱚ ᱢᱟᱱᱮ ᱟᱵᱚᱨᱮᱱ ᱟᱸ ᱟᱭᱳ ᱵᱟᱵᱟ ᱛᱟᱠᱚ ᱠᱚ ᱤᱭᱟᱹᱣ ᱠᱟᱫᱟ ᱢᱟᱱᱮ ᱞᱟᱦᱟ ᱨᱮᱱ ᱠᱚᱫᱚ ᱟᱨ ᱚᱱᱠᱟ ᱫᱚ ᱦᱟᱸᱜ ᱵᱟᱝᱠᱚ ᱯᱟᱲᱦᱟᱣ ᱠᱟᱫ ᱛᱟᱵᱚᱱᱟ ᱛᱚ ᱢᱟᱱᱮ ᱤᱱᱟᱹ ᱡᱟᱭᱜᱟ ᱨᱮ ᱟᱢᱮᱢ ᱪᱮᱫ ᱠᱚᱢ ᱪᱤᱠᱟᱹ ᱠᱮᱭᱟ?
ᱤᱱᱟᱹ ᱡᱟᱭᱜᱟ ᱨᱮᱫᱚ ᱪᱮᱫ ᱛᱚᱠᱷᱚᱱ ᱫᱚ ᱤᱧ ᱡᱩᱫᱤ ᱵᱟᱹᱧ ᱯᱟᱲᱦᱟᱣ ᱵᱟᱹᱧ ᱯᱟᱲᱦᱟᱣ ᱠᱚᱣᱟ ᱛᱚᱠᱷᱚᱱ ᱫᱚ ᱚᱲᱟᱜ ᱨᱮ ᱡᱟᱦᱟᱸᱞᱮ ᱚᱲᱟᱜ ᱨᱮᱱ ᱦᱚᱲ ᱡᱟᱦᱟᱸᱮᱠᱟ ᱢᱟᱱᱮ ᱮᱸᱜ ᱧᱮᱞ ᱟᱹᱜᱩ ᱠᱮᱭᱟ ᱩᱱᱫᱚ, ᱚᱱᱠᱟᱜᱤᱧ ᱛᱟᱦᱮᱸ ᱠᱚᱜ ᱠᱮᱭᱟ ᱤᱧ ᱦᱚᱸ ᱦᱚᱭᱛᱚ᱾
ᱦᱮᱸ ᱢᱟᱱᱮ ᱵᱤᱥᱤ ᱫᱚ ᱪᱤᱱᱛᱟᱹ ᱠᱮᱭᱟ ᱡᱟᱹᱱᱤᱡ ᱪᱚ ᱚᱱᱠᱟ᱾ ᱦᱚᱲ ᱠᱚ ᱵᱟᱯᱞᱟ ᱠᱟᱠᱚ ᱠᱟᱱᱟ ᱡᱮᱢᱚᱱ ᱠᱚᱢ ᱵᱚᱭᱚᱥ ᱨᱮᱜᱮ ᱤᱱᱟᱹ ᱦᱚᱸ ᱦᱳᱭᱛᱳ ᱟᱢ ᱥᱟᱛᱮᱜ ᱦᱩᱭ ᱫᱟᱲᱮᱭᱟᱜ ᱜᱮᱭᱟ ᱾ ᱛᱟᱨᱯᱚᱨ ᱦᱩᱭᱩᱜ ᱠᱟᱱᱟ ᱦᱮᱸ ᱚᱱᱟ ᱦᱚᱸ ᱢᱤᱫᱴᱮᱱ ᱠᱟᱱᱟ ᱟᱨ ᱛᱟᱯᱚᱨᱮ ᱦᱩᱭᱩᱜ ᱠᱟᱱᱟ ᱟᱨ ᱚᱲᱟᱜ ᱨᱮᱱᱟᱜ ᱠᱟᱹᱢᱤ ᱠᱚᱜᱮ ᱟᱨ ᱦᱩᱭᱩᱜ ᱠᱟᱱᱟ ᱢᱮᱨᱚᱢ ᱜᱩᱯᱤ ᱰᱟᱝᱨᱤ ᱜᱩᱯᱤ ᱟᱨ ᱩᱱᱟᱹᱜ ᱠᱤᱪᱷᱩ ᱵᱩᱡᱽ ᱟᱨ ᱩᱱᱟᱹᱜ ᱠᱤᱪᱷᱩ ᱵᱩᱡᱽ ᱦᱚᱸ ᱵᱟᱵᱚᱱ ᱵᱩᱡᱽ ᱫᱟᱲᱮᱭᱟᱜ ᱠᱮᱭᱟ ᱾ ᱡᱮ ᱵᱟᱭᱨᱮ ᱨᱮ ᱪᱮᱫ ᱪᱟᱞᱟᱜ ᱠᱟᱱᱟ ᱾
ᱱᱚᱣᱟ ᱠᱚᱢᱟ ᱥᱟᱹᱨᱤ ᱜᱮ ᱵᱟᱝ ᱵᱩᱡᱷᱟᱹᱣ ᱠᱚᱜ ᱜᱮᱭᱟ ᱾
ᱦᱮᱸ ᱛᱚᱵᱮ ᱡᱮ ᱚᱱᱟ ᱛᱟᱦᱚᱞᱮ ᱱᱤᱭᱟᱹ ᱠᱚᱫᱚ ᱡᱚᱛᱚ ᱤᱭᱟᱹ ᱨᱮᱱᱟᱜ ᱤᱭᱟᱹ ᱜᱮ ᱥᱮ ᱤᱭᱟᱹ ᱠᱨᱮᱰᱤᱴ ᱫᱚ ᱮᱢ ᱜᱟᱱᱚᱜᱼᱟ, ᱡᱟᱦᱟᱸ ᱚᱱᱟ ᱤᱭᱟᱹ ᱯᱟᱲᱦᱟᱣ ᱠᱟᱜ ᱵᱚᱱ, ᱯᱟᱲᱦᱟᱣ ᱠᱟᱜ ᱠᱷᱟᱹᱛᱤᱨ ᱵᱚᱱ ᱜᱮ ᱱᱤᱭᱟᱹ ᱠᱚᱫᱚ᱾ ᱵᱟᱵᱚᱱ ᱤᱭᱟᱹ ᱫᱟᱲᱮᱭᱟᱜ ᱠᱟᱱᱟ ᱾ ᱵᱩᱡ ᱫᱟᱲᱮᱭᱟᱜ ᱠᱟᱱᱟ ᱵᱚᱱ, ᱢᱟᱱᱮ ᱥᱤᱫᱷᱟᱱᱛᱚ ᱵᱚᱱ ᱦᱟᱛᱟᱣ ᱫᱟᱲᱮᱭᱟᱜ ᱠᱟᱱᱟ ᱾ ᱚᱱᱟ ᱠᱷᱟᱹᱛᱤᱨ ᱜᱮ ᱥᱮ?
ᱦᱮᱸ, ᱦᱮᱸ᱾
ᱱᱤᱭᱟ ᱜᱮ ᱦᱩᱭᱩᱜ ᱠᱟᱱᱟ᱾ ᱤᱱᱟᱹ ᱫᱚᱠᱚ ᱞᱟᱹᱭ ᱠᱟᱫᱟ ᱵᱟᱲᱟᱭ ᱟᱢ ᱟᱸᱡᱚᱢ ᱠᱟᱫᱟ ᱵᱮᱱ ᱥᱮ ᱵᱟᱝ ᱚᱱᱟ ᱫᱚ ᱵᱟᱹᱞᱤᱧ ᱵᱟᱲᱟᱭᱟ ᱾ ᱡᱮ ᱦᱚᱭᱼᱚᱭ ᱡᱮ ᱟᱸ ᱟᱹᱛᱩ ᱠᱚᱨᱮᱜ ᱞᱤᱧ ᱟᱸᱡᱚᱢ ᱵᱟᱲᱟ ᱟᱠᱟᱠ ᱠᱚᱣᱟ ᱦᱟᱲᱟᱢ ᱠᱚ ᱡᱮ ᱵᱟᱵᱩ ᱯᱟᱲᱦᱟᱣ ᱠᱟᱛᱮᱫ ᱫᱚ, ᱪᱮᱫ ᱮᱢ ᱪᱤᱠᱟᱹᱭᱟ, ᱢᱟᱱᱮ ᱪᱟᱹᱠᱨᱤ ᱫᱚ ᱮᱠᱟᱞ ᱜᱮ ᱵᱟᱹᱱᱩᱜᱼᱟ, ᱱᱮᱛᱟᱨ ᱫᱚ ᱾ ᱟᱨ ᱪᱟᱥ ᱠᱟᱹᱢᱤ ᱜᱮ ᱵᱚᱨᱚᱝ ᱠᱟᱹᱢᱤ ᱢᱮ ᱾ ᱛᱚ ᱱᱤᱭᱟᱹ ᱠᱟᱛᱷᱟ ᱚᱱᱮ ᱡᱟᱦᱟᱸᱧ ᱞᱟᱹᱭ ᱠᱮᱭᱟ ᱾ ᱚᱱᱟ ᱛᱤᱱᱟᱹᱜ ᱢᱚᱛ ᱵᱮᱱ ᱤᱭᱟᱹ ᱫᱟ ᱠᱟᱹᱴᱤᱡ, ᱚᱱᱟ ᱠᱟᱹᱴᱤᱡ ᱤᱭᱟᱹ ᱠᱟᱛᱮ ᱞᱟᱹᱭ ᱵᱮᱱ ᱾
ᱡᱟᱦᱟᱸ ᱠᱚ ᱞᱟᱹᱭ ᱫᱟᱭ ᱡᱮ ᱢᱟᱱᱮ ᱯᱟᱲᱦᱟᱣ ᱠᱟᱛᱮ ᱫᱚ ᱪᱮᱫ ᱦᱚᱸ ᱵᱟᱝ ᱧᱟᱢᱚᱜᱼᱟ, ᱟᱵᱚᱣᱟᱜ ᱫᱚ ᱢᱟᱱᱮ ᱱᱚᱣᱟ ᱪᱟᱥ ᱜᱮ ᱠᱟᱹᱢᱤ ᱦᱩᱭᱩᱜ ᱛᱟᱵᱚᱱᱟ ᱠᱤᱱᱛᱩ ᱱᱚᱣᱟ ᱫᱚ ᱱᱚᱣᱟ ᱫᱚ ᱯᱩᱨᱟᱹᱴᱟ ᱫᱚ ᱴᱷᱤᱠ ᱫᱚ ᱵᱟᱝ ᱠᱟᱱᱟ ᱾
ᱦᱮᱸ ᱤᱧ ᱫᱚᱧ ᱞᱟᱹᱭᱟ ᱱᱤᱨᱫᱤᱥᱴᱚ ᱵᱷᱩᱞ ᱮᱠᱫᱚᱢ ᱾ ᱦᱮᱸ, ᱦᱮᱸ ᱞᱟᱹᱭ ᱵᱮᱱ
ᱡᱩᱫᱤ ᱵᱤᱱ, ᱟᱵᱮᱱ ᱡᱩᱫᱤ ᱵᱤᱱ ᱪᱮᱥᱴᱟᱭᱟ ᱡᱮ ᱵᱟᱝ ᱟᱞᱤᱧ ᱡᱟᱦᱟᱱᱟᱜ ᱜᱮ ᱪᱤᱠᱟᱹᱭ ᱦᱩᱭᱩᱜ ᱛᱟᱹᱞᱤᱧᱟ ᱛᱚ ᱱᱤᱦᱟᱹᱛ ᱜᱮ ᱧᱟᱢᱚᱜᱼᱟ ᱪᱮᱫᱟᱜ ᱵᱟᱝ?
ᱱᱤᱭᱟᱹ ᱦᱚᱸ ᱴᱷᱤᱠ ᱠᱟᱛᱷᱟ ᱵᱮᱱ ᱞᱟᱹᱭ ᱠᱮᱫᱟ, ᱟᱨ ᱦᱮᱞᱳ ᱾ ᱵᱟᱝ ᱟᱸᱡᱚᱢᱚᱜ ᱠᱟᱱ
ᱟᱸᱡᱚᱢᱚᱜ ᱠᱟᱱᱟ ᱾
ᱦᱮᱸ ᱟᱨ ᱢᱟ ᱞᱟᱹᱭ ᱵᱮᱱ
ᱛᱟᱨᱯᱚᱨᱮ ᱫᱤᱭᱮ ᱡᱟᱦᱟᱸ ᱱᱚᱣᱟ ᱪᱟᱥ ᱠᱟᱹᱢᱤ ᱚᱱᱟ ᱦᱚᱸ ᱟᱵᱚᱱ ᱧᱮᱞ ᱦᱩᱭᱩᱜ ᱛᱟᱵᱚᱱᱟ, ᱡᱮ ᱱᱚᱣᱟ ᱦᱚᱸ ᱵᱟᱹᱜᱤ ᱜᱤᱰᱤ ᱦᱩᱭᱩᱜ ᱛᱟᱵᱚᱱᱟ, ᱚᱱᱠᱟᱱᱟᱜ ᱫᱚ ᱵᱟᱝ ᱠᱟᱱᱟ ᱾
ᱦᱮᱞᱳ ᱾
ᱦᱳᱭ ᱦᱳᱭ ᱟᱸᱡᱚᱢᱚᱜ ᱠᱟᱱᱟ ᱱᱤᱛᱳᱜ ᱫᱚ᱾
ᱦᱮᱸ ᱦᱮᱸ ᱚᱸᱡᱚᱢᱚᱜ ᱠᱟᱱᱟ
ᱦᱳᱭ ᱟᱵᱤᱱ ᱪᱮᱵᱤᱱ ᱞᱟᱹᱭᱟ ᱱᱚᱣᱟ ᱞᱤ ᱱᱚᱣᱟ ᱱᱤᱭᱮ ᱛᱮ?
ᱟᱹᱞᱤᱧ ᱫᱚᱞᱤᱧ ᱞᱟᱹᱭᱟ ᱚᱱᱟ ᱡᱟᱦᱟᱸ ᱠᱚ ᱞᱟᱹᱭ ᱫᱟ ᱡᱮ ᱵᱟᱹᱵᱩ ᱯᱟᱲᱦᱟᱣ ᱠᱟᱛᱮᱫ ᱫᱚ ᱟᱸ ᱡᱮ ᱪᱮᱫ ᱦᱚᱸ ᱵᱟᱝ ᱱᱮᱛᱟᱨ ᱫᱚ ᱵᱟᱝ ᱧᱟᱢᱚᱜ ᱠᱟᱱᱟ ᱪᱟᱥ ᱵᱟᱥ ᱠᱟᱹᱢᱤ ᱜᱮ ᱦᱳᱭᱳᱜ ᱟᱫᱚ ᱦᱮᱸ ᱟᱹᱞᱤᱧ ᱫᱚᱞᱤᱧ ᱞᱟᱹᱭᱟ ᱪᱟᱥ ᱵᱟᱥ ᱠᱟᱹᱢᱤ ᱦᱚᱸ ᱚᱱᱛᱛᱚ ᱥᱮᱲᱟ ᱫᱚᱨᱠᱟᱨ, ᱠᱟᱨᱚᱱ ᱡᱩᱫᱤ ᱦᱩᱭᱩᱜ ᱛᱟᱢᱟ ᱢᱮᱫ ᱴᱮᱱ ᱯᱮᱞᱮᱱ ᱯᱞᱮᱱ ᱮ ᱡᱟᱦᱟᱸ ᱠᱚ ᱢᱮᱛᱟᱜ-ᱟ᱾ ᱟᱨ ᱯᱮᱞᱮᱱ ᱵᱤ ᱵᱟᱱᱟᱨ ᱛᱟᱦᱮᱱᱟᱥᱮ, ᱢᱮᱫ ᱴᱮᱱ ᱡᱩᱫᱤ ᱯᱷᱮᱞ ᱮᱱ ᱛᱟᱢ ᱜᱮᱭᱟ ᱛᱟᱞᱦᱮ ᱢᱮᱫ ᱴᱮᱱ ᱮᱸ ᱯᱞᱮᱱ ᱵᱤᱫ ᱫᱚ ᱫᱚᱦᱚ ᱠᱟᱜ ᱜᱮ ᱫᱚᱨᱠᱟᱨ ᱜᱮ᱾ ᱛᱚ ᱤᱱᱟᱹ ᱠᱷᱟᱹᱛᱤᱨ ᱫᱚ ᱪᱟᱥ ᱵᱟᱥ ᱠᱚᱦᱚᱸ ᱠᱟᱹᱴᱤᱡ ᱵᱟᱲᱟᱭ ᱠᱟᱜ ᱫᱚ ᱫᱚᱨᱠᱟᱨ ᱜᱮ᱾
ᱦᱮᱸ ᱡᱮᱢᱚᱱ ᱱᱤᱭᱟᱹ ᱱᱤᱛᱳᱜ ᱥᱟᱵ ᱠᱟᱜ ᱢᱮ ᱯᱟᱲᱦᱟᱜ ᱠᱟᱱᱟ ᱵᱚᱱ, ᱛᱟᱯᱚᱨ ᱱᱤᱛᱳᱜ ᱫᱚ ᱟᱨ ᱵᱟᱝᱵᱚᱱ ᱵᱟᱲᱟᱭ-ᱟ ᱥᱮ ᱡᱮ ᱱᱚᱣᱟ ᱥᱟᱹᱨᱤ ᱜᱮ ᱦᱳᱭᱳᱜ ᱜᱮᱭᱟ ᱢᱮᱱᱛᱮ᱾
ᱟᱨ ᱮᱢᱚᱱ ᱠᱤ ᱦᱳᱭ ᱦᱚᱸ ᱫᱟᱲᱮᱭᱟᱜ-ᱟ᱾
ᱠᱷᱟᱱ ᱫᱚ ᱡᱟᱦᱟᱸ ᱚᱱᱮ ᱡᱮ ᱦᱟᱞᱳ
ᱦᱩᱸ
ᱞᱟᱹᱭ ᱫᱟᱹᱧ ᱥᱚᱢᱚᱭ ᱦᱚᱸ ᱦᱳᱭ ᱦᱮᱡᱱᱟ ᱦᱟᱸᱜ ᱛᱟᱞᱦᱮ ᱮᱸ ᱠᱚᱞ ᱟᱵᱮᱱ ᱠᱟᱹᱱᱤᱧ ᱦᱟᱸᱜ ᱱᱚᱜᱚᱭ ᱱᱤᱭᱟᱹ ᱤᱭᱟᱹ ᱤᱭᱟᱹ ᱠᱟᱛᱮᱜ᱾
ᱴᱷᱤᱠ ᱜᱟᱪᱷᱮ᱾